ᱦᱮᱸ ᱡᱚᱦᱟᱨ ᱜᱮ ᱾
ᱛᱟᱯᱚᱨᱮ ᱵᱷᱟᱜᱤ ᱜᱮ ᱦᱮᱱᱟᱜ ᱵᱤᱱᱟ ᱛᱚ? ᱦᱳᱭ ᱱᱟᱯᱟᱭ ᱵᱟᱲᱟ ᱜᱮ ᱾
ᱛᱟᱦᱞᱮ ᱛᱟᱦᱞᱮ ᱞᱟᱹᱭ ᱵᱤᱱ ᱪᱮᱫ ᱱᱤᱭᱟᱹ ᱫᱟᱜ ᱡᱟᱲᱤ ᱠᱚᱨᱮ ᱜᱮ ᱚᱱᱛᱮ ᱫᱚ ᱟᱹᱰᱤ ᱠᱚᱢ ᱜᱮ ᱦᱩᱭᱩᱜᱼᱟ ᱾ ᱵᱟᱝ ᱞᱮᱠᱟᱜᱮ ᱱᱚᱜᱼᱚᱭ ᱵᱟᱨ ᱯᱮ ᱫᱤᱱ ᱫᱚᱢᱮ ᱜᱮ ᱥᱤᱛᱩᱝ ᱵᱟᱲᱟ ᱠᱮᱫᱟᱭ ᱥᱟᱶᱛᱮ ᱫᱟᱜᱮᱜ ᱨᱮᱦᱚᱸᱭ ᱦᱚᱸᱜ-ᱚᱭ ᱛᱨᱟᱥ ᱤᱝ ᱟᱭᱩᱵ ᱟᱭᱩᱵ ᱥᱚᱢᱚᱭ ᱛᱚ ᱚᱱᱟ ᱦᱚᱸ ᱟᱹᱰᱤ ᱠᱚᱢ ᱢᱟᱱᱮ ᱳᱭ ᱪᱮᱫ ᱞᱮᱠᱟᱞᱤᱧ ᱞᱟᱹᱭᱟ ᱠᱚᱢ ᱠᱚᱢᱮ ᱡᱚᱨᱚ ᱵᱟᱲᱟ ᱭᱮᱫᱟ ᱡᱟᱦᱟᱸ ᱫᱚ ᱚᱛ ᱞᱚᱦᱚᱫ ᱞᱮᱠᱟ ᱾
ᱦᱩᱸ᱾
ᱚᱻ
ᱫᱟᱞᱮ ᱪᱮᱫ ᱵᱤᱱ ᱞᱟᱹᱭᱮᱫ ᱛᱟᱸᱦᱮ-ᱟ ᱜᱚᱢᱠᱮ?
ᱢᱟ ᱞᱟᱹᱭ ᱵᱤᱱ ᱪᱮᱫ ᱱᱤᱭᱟᱹ ᱜᱟᱞᱢᱟᱨᱟᱣ ᱦᱩᱭᱩᱜᱼᱟ?
ᱦᱩᱸ᱾ ᱪᱮᱫ ᱵᱤᱱ ᱥᱩᱨᱩᱭᱟ ᱞᱟᱹᱭ ᱵᱤᱱ?
ᱦᱮᱸ ᱛᱟᱦᱞᱮ ᱟᱞᱤᱧ ᱜᱮᱞᱤᱧ ᱞᱟᱹᱭ ᱞᱮᱜᱮ ᱛᱟᱦᱞᱮ ᱛᱟᱦᱞᱮ ᱢᱟ ᱛᱟᱦᱞᱮ ᱱᱚᱣᱟ ᱟᱸ ᱱᱚᱣᱟ ᱤᱫᱤ ᱠᱟᱛᱮ ᱜᱮᱞᱟᱝ ᱜᱟᱞ ᱢᱟᱨᱟᱣ ᱞᱮᱜᱮ ᱡᱮ ᱥᱳᱥᱟᱞ ᱢᱤᱰᱤᱭᱟ ᱟᱸ ᱥᱳᱥᱟᱞ ᱢᱤᱰᱤᱭᱟ ᱛᱤᱱᱟᱹᱜ ᱱᱟᱯᱟᱭ ᱛᱤᱱᱟᱹᱜ ᱵᱟᱹᱲᱤᱡ ᱚᱱᱟ ᱠᱚ ᱤᱫᱤ ᱵᱟᱲᱟ ᱠᱟᱛᱮᱫ
ᱦᱩᱸ᱾ ᱟᱪᱪᱷᱟ ᱢᱟ ᱯᱳᱭᱞᱳ ᱟᱹᱞᱤᱧ ᱜᱮᱞᱤᱧ ᱞᱟᱹᱭᱫᱟ ᱛᱟᱯᱚᱨ ᱟᱹᱵᱤᱱᱟᱜ ᱢᱚᱜ ᱢᱟᱱᱮ ᱪᱮᱫ ᱞᱤᱧ ᱞᱟᱹᱭᱟ ᱢᱚᱱᱵᱷᱟᱵ ᱛᱟᱯᱚᱨᱮ ᱟᱹᱵᱤᱱ ᱞᱟᱹᱭ ᱵᱤᱱ᱾ᱮ ᱥᱳᱥ ᱥᱳᱥᱟᱞ ᱢᱤᱰᱤᱭᱟ ᱨᱮᱱᱟᱜ ᱥᱩᱵᱤᱫᱟ ᱯᱳᱭᱞᱳ ᱦᱮᱸ ᱞᱟᱹᱭ ᱫᱟ ᱥᱳᱥᱟᱞ ᱢᱤᱰᱤᱭᱟ ᱟᱹᱰᱤ ᱟᱭᱢ ᱢᱟ ᱜᱟᱛᱮ ᱵᱤᱱ ᱧᱟᱢ ᱠᱚᱣᱟ ᱚᱸᱰᱮ ᱟᱭᱢᱟ ᱡᱤᱱᱤᱥ ᱵᱤᱱ ᱥᱮᱬᱟ ᱵᱤᱱ ᱧᱟᱢᱟ᱾ ᱛᱟᱨᱯᱚᱨᱮ ᱦᱩᱭᱩᱜ ᱠᱟᱱᱟ ᱜᱟᱛᱮ ᱥᱟᱶᱛᱮ ᱨᱚᱯᱚᱲ, ᱟᱨ ᱢᱟᱱᱮ ᱪᱮᱫ ᱞᱤᱧ ᱞᱟᱹᱭᱟ ᱢᱤᱫᱴᱟᱝ ᱥᱳᱥᱟᱞ ᱢᱤᱰᱤᱭᱟ ᱞᱤᱧ ᱠᱷᱩᱞᱟᱹᱣ ᱠᱮᱫᱟ ᱟᱹᱞᱤᱧᱟᱜ ᱪᱟᱨᱯᱟᱥ ᱨᱮᱱᱟᱜ ᱡᱟᱦᱟᱸ ᱠᱷᱚᱵᱚᱨ ᱠᱚ ᱚᱱᱟ ᱥᱳᱥᱟᱞ ᱢᱤᱰᱤᱭᱟ ᱨᱮᱞᱤᱧ ᱧᱟᱢᱟ᱾ ᱛᱟᱨᱯᱚᱨ ᱛᱟᱨᱯᱚᱨ ᱚᱱᱟ ᱜᱟᱛᱮ ᱥᱟᱶᱛᱮ ᱜᱚᱞᱯᱷᱚ ᱠᱚ
ᱦᱳᱭ ᱦᱳᱭ ᱦᱳᱭ
ᱚᱱᱟ ᱠᱚᱜᱮ ᱟᱭᱢᱟ ᱠᱚᱜᱮ ᱥᱩᱵᱤᱫᱟ ᱠᱚ ᱦᱮᱱᱟᱜ ᱜᱮᱭᱟ᱾
ᱦᱩᱸ ᱦ
ᱛᱟᱯᱚᱨ ᱟᱹᱵᱤᱱᱟᱜ ᱪᱮᱫ ᱵᱚᱠᱛᱚᱵᱵᱚ ᱥᱩᱵᱤᱫᱷᱟ ᱞᱤᱭᱟᱹ
ᱮᱠᱫᱚᱢ ᱮᱠᱫᱚᱢ ᱟᱞᱤᱧ ᱤᱧᱟᱹᱜ ᱥᱩᱵᱤᱫᱷᱟ ᱞᱮᱠᱟ ᱛᱮᱫᱚ ᱥᱳᱥᱟᱞ ᱢᱤᱰᱤᱭᱟ ᱨᱮᱱᱟᱜ ᱥᱩᱵᱤᱫᱷᱟ ᱫᱚ ᱟᱭᱢᱟ ᱞᱮᱠᱟᱱᱟᱜ ᱢᱮᱱᱟᱜᱼᱟ ᱪᱮᱫᱟᱜ ᱥᱮ ᱟᱨ ᱥᱳᱥᱟᱞ ᱢᱤᱰᱤᱭᱟ ᱫᱟᱨᱟᱭ ᱛᱮ ᱟᱵᱚ ᱮ ᱟᱹᱰᱤ ᱟᱭᱢᱟ ᱴᱚᱴᱷᱟ ᱨᱮᱱᱟᱜ ᱠᱷᱚᱵᱚᱨ ᱵᱚᱱ ᱧᱟᱢᱟ ᱡᱟᱦᱟᱸ ᱫᱚ ᱱᱤᱭᱩᱡᱽ ᱵᱚᱱ ᱧᱟᱢᱟ ᱥᱟᱶᱛᱮ ᱚᱱᱠᱟᱱᱟᱜ ᱜᱷᱚᱴᱚᱱᱟ ᱦᱚᱸᱵᱚᱱ ᱧᱮᱞ ᱫᱟᱲᱮᱭᱟᱜᱼᱟ ᱡᱟᱛᱮ ᱪᱮᱫ ᱠᱚ ᱪᱤᱠᱟᱹᱜ ᱠᱟᱱᱟ ᱥᱟᱶᱛᱮ ᱟᱵᱚᱣᱟᱜ ᱥᱳᱥᱟᱞ ᱢᱤᱰᱤᱭᱟ ᱫᱟᱨᱟᱭ ᱛᱮᱜᱮ ᱟᱵᱚ ᱚᱱᱟ ᱡᱟᱦᱟᱸ ᱮ ᱚᱱᱟ ᱫᱟᱨᱟᱭ ᱛᱮᱜᱮ ᱟᱵᱚ ᱚᱱᱮ ᱯᱚᱛᱚᱵ ᱠᱚ ᱠᱤᱨᱤᱧ ᱦᱚᱸ ᱡᱷᱚᱛᱚ ᱞᱮᱠᱟᱱ ᱯᱚᱛᱚᱵ ᱫᱚ ᱠᱤᱨᱤᱧ ᱵᱟᱝ ᱦᱩᱭᱩᱜ ᱜᱮ ᱪᱮᱫᱟᱜ ᱥᱮ ᱚᱸᱰᱮ ᱠᱷᱚᱱ ᱜᱮ ᱦᱟᱸᱜ ᱟᱵᱚ ᱵᱚᱱ ᱧᱮᱞ ᱫᱟᱲᱮᱭᱟᱜᱼᱟ ᱡᱮ ᱱᱚᱣᱟᱴᱟᱜ ᱯᱚᱴᱚᱵ ᱨᱮᱫᱚ ᱱᱚᱝᱠᱟ ᱱᱚᱣᱟ ᱠᱚ ᱢᱮᱱᱟᱜᱼᱟ ᱚᱸᱰᱮ ᱠᱷᱚᱱ ᱦᱟᱸᱜ ᱩᱱᱠᱩᱣᱟᱜ ᱤᱭᱟᱹ ᱛᱷᱳᱨᱳ ᱛᱮ᱾ ᱠᱤᱨᱤᱧ ᱠᱟᱛᱮᱜ ᱦᱚᱸ ᱯᱟᱲᱦᱟᱣ ᱫᱟᱲᱮᱭᱟᱜᱼᱟ ᱥᱟᱶᱛᱮ ᱱᱚᱜ ᱚᱭ ᱜᱟᱞᱟᱨᱟᱣ ᱫᱚ ᱮᱠᱫᱚᱢ᱾ ᱦᱮᱸ ᱜᱮ ᱡᱟᱦᱟᱸ ᱫᱚ ᱥᱳᱥᱟᱞ ᱢᱤᱰᱤᱭᱟ ᱢᱮᱱ ᱠᱷᱟᱹᱛᱤᱨ ᱛᱮᱜᱮ ᱟᱵᱚ ᱡᱟᱦᱟᱸ ᱫᱚ ᱵᱟᱝ ᱪᱟᱞᱟᱣ ᱠᱟᱛᱮᱜ ᱩᱱᱤ ᱥᱟᱞᱟᱜ ᱢᱟᱱᱮ ᱡᱟᱦᱟᱸ ᱫᱚ ᱢᱤᱫ ᱠᱟᱛᱷᱟ ᱛᱮ ᱞᱟᱹᱭ ᱜᱟᱱᱚ ᱟ ᱯᱮᱞ ᱞᱮᱠᱟ ᱜᱮ ᱦᱩᱭᱩᱜ ᱠᱟᱱᱟ ᱚᱱᱟ ᱜᱚᱞᱯᱚ ᱜᱟᱱᱚᱜᱼᱟ ᱵᱷᱤᱰᱤᱭᱳ ᱠᱚᱞ ᱛᱮ᱾ ᱩᱫᱩᱜ ᱜᱟᱱᱚᱜᱼᱟ ᱫᱮ ᱟᱞᱮ ᱟᱹᱛᱩ ᱥᱮ ᱟᱯᱮ ᱟᱹᱛᱩ ᱥᱟᱶᱛᱮ᱾ ᱢᱟᱱᱮ ᱡᱷᱚᱛᱚ ᱞᱮᱠᱟᱱᱟᱜ ᱜᱮ ᱤᱭᱟᱹ ᱜᱟᱱᱚᱜᱼᱟ ᱱᱚᱣᱟ ᱥᱳᱥᱟᱞ ᱢᱤᱰᱤᱭᱟ ᱫᱟᱨᱟᱭ ᱛᱮ᱾ ᱡᱷᱚᱛᱚ ᱠᱷᱚᱱ ᱫᱚ ᱟᱵᱚᱣᱟᱜ ᱥᱳᱥᱟᱞ ᱢᱤᱰᱤᱭᱟ ᱨᱮᱱᱟᱜ ᱡᱷᱚᱛᱚ ᱠᱷᱚᱱ ᱢᱟᱱᱮ ᱵᱷᱟᱜᱤ ᱡᱤᱱᱤᱥ ᱫᱚ ᱦᱩᱭᱩᱜ ᱠᱟᱱᱟ ᱟᱵᱚ ᱡᱮ ᱡᱮ ᱵᱟᱭᱨᱮ ᱫᱤᱥᱚᱢ ᱨᱮᱱᱟᱜ ᱥᱮ ᱮᱴᱟᱜ ᱡᱟᱭᱜᱟ ᱨᱮᱱᱟᱜ ᱢᱤᱫᱴᱟᱝ ᱮᱴᱟᱜ ᱮᱴᱟᱜ ᱴᱷᱟᱶ ᱨᱮᱱᱟᱜ ᱟᱵᱚ ᱚᱱᱟ ᱠᱟᱛᱷᱟ ᱵᱚᱱ ᱵᱟᱰᱟᱭ ᱫᱟᱲᱮᱭᱟᱜᱼᱟ ᱡᱮ ᱚᱸᱰᱮ ᱚᱠᱟ ᱞᱮᱠᱟᱱᱟᱜ ᱜᱷᱚᱴᱚᱱᱟ ᱢᱮᱱᱟᱜ ᱠᱚᱣᱟ ᱚᱠᱟ ᱞᱮᱠᱟᱱ ᱦᱚᱲ ᱯᱚᱨᱤᱥᱛᱷᱤᱛᱤ ᱨᱮ ᱢᱮᱱᱟᱜ ᱠᱚᱣᱟ ᱚᱱᱟ ᱠᱚᱦᱚᱸ ᱵᱚᱱ ᱵᱟᱲᱟᱭ ᱧᱟᱢ ᱫᱟᱲᱮᱭᱟᱜᱼᱟ᱾
ᱦᱳᱭ
ᱱᱚᱣᱟ ᱜᱮ ᱮᱠᱫᱚᱢ ᱵᱷᱟᱜᱮ ᱡᱤᱱᱤᱥ ᱠᱟᱱᱟ ᱦᱮᱸ ᱵᱟᱝ᱾
ᱦᱩᱸ ᱦᱩᱸ
ᱵᱟᱠᱷᱟᱱ ᱫᱚ ᱟᱵᱚ ᱦᱟᱸᱜ ᱪᱟᱞᱟᱣ ᱫᱚ ᱵᱟᱝ ᱥᱚᱢᱵᱷᱚᱵᱚᱜ ᱛᱟᱵᱚᱱᱟ ᱡᱮ ᱚᱸᱰᱮ ᱪᱟᱞᱟᱣ ᱠᱟᱛᱮᱜ ᱩᱱᱠᱩ ᱠᱩᱞᱤ ᱟᱹᱜᱩ ᱦᱩᱭ ᱠᱚᱜᱼᱟ ᱡᱮ ᱚᱠᱟ ᱞᱮᱠᱟ ᱢᱮᱱᱟᱜ ᱯᱮᱭᱟ ᱥᱟᱶᱛᱮ ᱪᱮᱫ ᱞᱮᱠᱟ ᱛᱮ ᱡᱤᱭᱚᱱ ᱯᱮ ᱠᱷᱟᱸᱰᱟᱣ ᱮᱫᱟ ᱟᱨ ᱱᱚᱜᱼᱚᱭ ᱱᱚᱸᱰᱮ ᱠᱷᱚᱱ ᱵᱚᱱ ᱧᱮᱞ ᱫᱟᱲᱮᱭᱟᱜ ᱠᱟᱱᱟ᱾ ᱧᱮᱞ ᱠᱟᱛᱮᱜ ᱥᱟᱶᱛᱮ ᱪᱟᱞᱟᱣ ᱦᱚᱸ ᱥᱩᱵᱤᱫᱟᱜᱼᱟ᱾ ᱡᱮᱢᱚᱱ ᱡᱟᱭᱜᱟ ᱠᱚ ᱡᱮᱢᱚᱱ ᱮᱴᱟᱜ ᱟᱹᱛᱩ ᱵᱤᱱ ᱪᱟᱞᱟᱣ ᱞᱮᱱᱠᱷᱟᱱ ᱵᱟᱵᱤᱱ ᱵᱩᱡᱽ ᱫᱟᱲᱮᱭᱟᱜᱼᱟ ᱡᱮ ᱚᱠᱟᱴᱟᱜ ᱛᱮᱞᱤᱧ ᱪᱟᱞᱟᱜᱼᱟ ᱥᱮ ᱚᱠᱟ ᱞᱮᱠᱟᱛᱮ ᱪᱟᱞᱟᱣ ᱞᱮᱠᱷᱟᱱ ᱥᱚᱡᱷᱮᱜᱼᱟ ᱚᱱᱟ ᱠᱚᱦᱚᱸ ᱵᱤᱱ ᱵᱟᱲᱟᱭ ᱫᱟᱲᱮᱭᱟᱜᱼᱟ ᱟᱭᱢᱟ ᱚᱱᱠᱟᱱᱟᱜ ᱵᱷᱤᱰᱭᱳ ᱫᱟᱨᱟᱭᱛᱮ ᱥᱟᱶᱛᱮ ᱞᱳᱠᱮᱥᱚᱱ ᱢᱮᱱᱟᱜ ᱠᱷᱟᱹᱛᱤᱨ ᱛᱮᱜᱮ ᱦᱮᱸ ᱵᱟᱝ᱾
ᱦᱳᱭ ᱦᱳᱭ ᱦᱳᱭ
ᱦᱮᱸᱛᱚ
ᱟᱨ ᱡᱩᱫᱤᱵᱤᱱ ᱞᱟᱹᱭᱟ ᱚᱥᱩᱵᱤᱫᱷᱟ ᱛᱟᱦᱚᱞᱮ ᱚᱥᱩᱵᱤᱫᱷᱟ ᱫᱚ ᱯᱳᱭᱞᱳ ᱟᱞᱤᱧ ᱜᱮᱞᱤᱧ ᱥᱩᱨᱩ ᱞᱮᱫ ᱜᱮ ᱠᱟᱨᱚᱱ ᱟᱞᱤᱧᱟᱜ ᱫᱚ ᱩᱱᱟᱹᱜ ᱟᱭᱰᱤᱭᱟ ᱠᱚ ᱵᱟᱹᱱᱩᱜ ᱜᱮᱭᱟ᱾
ᱦᱮᱸ ᱦᱮᱸ
ᱛᱚ ᱯᱨᱚᱛᱷᱚᱢ ᱦᱩᱭᱩᱜ ᱠᱟᱱᱟ ᱚᱥᱩᱵᱤᱫᱷᱟ ᱵᱚᱞᱛᱮ ᱡᱟᱦᱟᱸ ᱵᱤᱱ ᱞᱟᱹᱭ ᱠᱮᱫᱟ ᱡᱟᱦᱟᱸ ᱥᱮᱫ ᱪᱟᱞᱟᱜ ᱥᱚᱢᱚᱭ ᱥᱟᱵ ᱠᱟᱜ ᱵᱤᱱ ᱚᱱᱟ ᱡᱟᱦᱟᱸ ᱟᱹᱞᱤᱧ ᱟᱨᱠᱤ ᱡᱟᱦᱟᱸᱞᱤᱧ ᱯᱷᱮᱥ ᱟᱠᱟᱫᱟ ᱟᱹᱰᱤ ᱟᱭᱢᱟ ᱡᱟᱭᱜᱟ ᱨᱮ ᱪᱟᱞᱟᱣ ᱠᱟᱱᱟ ᱞᱤᱧ ᱚᱸᱰᱮ ᱱᱮᱴᱣᱟᱨᱠ ᱠᱚ ᱵᱟᱝ ᱛᱟᱦᱮᱱᱟ ᱛᱚ ᱚᱸᱰᱮ ᱡᱟᱭᱜᱟ ᱠᱚ ᱚᱠᱟ ᱥᱮᱫ ᱵᱮᱱ ᱪᱟᱞᱟᱜᱼᱟ ᱚᱱᱟ ᱠᱚ ᱞᱟᱹᱜᱤᱫ ᱚᱥᱩᱵᱤᱫᱟᱜᱼᱟ ᱾
ᱦᱮᱸ
ᱛᱟᱯᱚᱨᱮ ᱥᱳᱥᱟᱞ ᱢᱤᱰᱤᱭᱟ ᱛᱮ ᱦᱩᱭᱩᱜ ᱠᱟᱱᱟ᱾ ᱥᱟᱵ ᱠᱟᱜ ᱵᱤᱱ ᱢᱤᱜᱴᱟᱝ ᱵᱟᱭᱨᱮ ᱨᱮᱱᱤᱡ ᱟᱹᱰᱤ ᱥᱟᱺᱜᱤᱧ ᱱᱤᱱᱤᱡ ᱢᱤᱜᱴᱟᱝ ᱮ ᱡᱟᱦᱟᱸᱭ ᱞᱤᱧ ᱞᱟᱹᱭᱟ ᱟᱨᱠᱤ ᱟ ᱢᱤᱫᱴᱮᱱ ᱦᱚᱲ ᱥᱟᱶᱛᱮ ᱤᱧ ᱧᱟᱯᱟᱢᱱᱟ ᱴᱷᱤᱠ ᱟᱪᱪᱷᱮ ᱢᱟᱱᱮ ᱩᱱᱤ ᱥᱟᱶ ᱛᱮ ᱟᱫᱚ ᱧᱟᱯᱟᱢ ᱠᱚᱵᱤᱱ ᱪᱟᱞᱟᱣᱱᱟ ᱠᱟᱛᱷᱟ ᱠᱚ ᱦᱩᱭᱮᱱ ᱛᱟᱵᱤᱱᱟ ᱟᱫᱚ ᱦᱟᱸᱰᱮ ᱪᱟᱞᱟᱣ ᱠᱟ ᱛᱮᱜ ᱧᱮᱞ ᱫᱟᱹᱵᱤᱱ ᱩᱱᱤ ᱵᱟᱝ ᱠᱟᱱᱟᱭ ᱵᱟ ᱡᱟᱦᱟᱱᱟᱜ ᱜᱮ ᱦᱩᱭ ᱫᱟᱲᱮᱜᱼᱟ ᱟᱨᱠᱤ᱾ ᱩᱱᱤ ᱫᱟᱞ ᱫᱟᱲᱮ ᱟᱵᱤᱱᱟᱭ ᱯᱚᱭᱥᱟ ᱠᱚ ᱦᱟᱛᱟᱣ ᱛᱟᱵᱤᱱᱟᱭ ᱢᱟᱱᱮ ᱡᱟᱦᱟᱸ ᱠᱚ ᱞᱟᱹᱭᱟ ᱥᱠᱮᱢ ᱚᱝ ᱠᱟᱣ ᱦᱚᱸ ᱦᱩᱭᱩᱜ ᱜᱮᱭᱟ᱾
ᱦᱟᱸ ᱦᱮᱸ ᱦᱮᱸ ᱦᱮᱸ
ᱟᱸ ᱟᱨ ᱟᱫᱚ ᱱᱤᱛᱚᱜ ᱵᱟᱹᱥᱤᱭᱟᱹ ᱵᱟᱹᱞᱤᱧ ᱫᱤᱥᱟᱹᱭᱮᱫᱟ ᱛᱮᱢᱱᱤ ᱫᱚ᱾ ᱟᱨ ᱦᱮᱸ ᱟᱨ ᱢᱤᱫᱴᱟᱝ ᱟᱨ ᱢᱤᱫᱴᱟᱜ ᱚᱥᱩᱵᱤᱫᱷᱟ ᱦᱮᱱᱟᱜᱼᱟ᱾ ᱡᱟᱦᱟᱸ ᱦᱩᱭᱩᱜ ᱠᱟᱱᱟ ᱦᱩᱸ ᱟᱸᱡᱚᱢ ᱠᱟᱜ ᱜᱮᱭᱟ ᱵᱤᱱ ᱟᱨ ᱵᱟᱲᱟᱭ ᱜᱮᱭᱟ ᱵᱤᱱ ᱚᱱᱟ ᱟᱨᱠᱤ ᱡᱟᱦᱟᱸᱭᱟᱜ ᱢᱩᱨᱡᱤ ᱵᱟᱝ ᱛᱮᱜᱮ ᱟᱨᱠᱤ ᱮᱸ ᱥᱳᱥᱟᱞ ᱢᱤᱰᱤᱭᱟ ᱨᱮ ᱟᱲᱟᱜ ᱜᱮᱭᱟᱭ᱾
ᱦᱮᱸ ᱦᱮᱸ ᱦᱮᱸ
ᱟᱭᱟᱜ ᱫᱚ ᱢᱚᱨᱡᱤ ᱵᱟᱹᱱᱩᱜᱼᱟ ᱠᱤᱱᱛᱩ ᱟᱭᱟᱜ ᱟᱨᱠᱤ ᱡᱷᱚᱛᱚ ᱟᱲᱟᱜ ᱠᱮᱫᱟᱭ᱾
ᱮᱠᱫᱚᱢ ᱮᱠᱫᱚᱢ
ᱢᱮᱜᱴᱟᱝ
ᱦᱮᱸ ᱦᱮᱸ ᱮᱠᱫᱚᱢ ᱮᱠᱫᱚᱢ ᱛᱟᱶ ᱦᱮᱸ ᱟᱹᱞᱤᱧᱟᱜ ᱞᱤᱧ ᱞᱟᱹᱭ ᱞᱟᱹᱜᱤ ᱛᱟᱦᱞᱮ ᱦᱮᱸ ᱡᱟᱦᱟᱱᱟᱜ ᱡᱤᱱᱤᱥ ᱜᱮ ᱟᱵᱚ ᱡᱩᱫᱤ ᱵᱚᱱ ᱧᱮᱞᱟ ᱡᱟᱦᱟᱱᱟᱜ ᱜᱮ ᱮᱸ ᱟᱵᱚ ᱮᱸ ᱥᱳᱥᱟᱞ ᱢᱤᱰᱤᱭᱟ ᱫᱚ ᱵᱟᱝ ᱡᱟᱦᱱᱟᱜ ᱜᱮ ᱡᱩᱫᱤ ᱵᱷᱟᱜᱤ ᱛᱟᱦᱮᱱᱟ ᱚᱱᱟ ᱱᱟᱜ ᱮ ᱵᱟᱭ ᱵᱟᱹᱲᱤᱡ ᱫᱚ ᱛᱟᱦᱮᱱ ᱜᱮᱭᱟ ᱟᱸ ᱵᱟᱹᱲᱤᱡ ᱡᱟᱦᱟᱸ ᱟᱵᱤᱱ ᱵᱤᱱ ᱡᱟᱦᱟᱸ ᱠᱚᱵᱤᱱ ᱞᱟᱹᱭ ᱠᱮᱫᱟ ᱚᱱᱟ ᱦᱚᱸ ᱮᱸ ᱴᱷᱤᱠ ᱜᱮᱭᱟ ᱪᱮᱫᱟᱜ ᱥᱮ ᱮᱸ ᱱᱚᱣᱟ ᱨᱮᱫᱚ ᱟᱵᱚ ᱮᱸ ᱥᱟᱱᱟᱢ ᱢᱟᱹᱱᱢᱤ ᱫᱚ ᱮᱠᱫᱚᱢ ᱮᱸ ᱢᱤᱫ ᱵᱟᱝ ᱠᱟᱱᱟ ᱵᱚᱱ ᱛᱤ ᱠᱟᱹᱴᱩᱵ ᱞᱮᱠᱟ ᱜᱮ᱾ ᱛᱚ ᱚᱱᱟ ᱫᱚ ᱚᱝᱠᱟ ᱢᱮᱱᱟᱜ ᱠᱚ ᱜᱮᱭᱟ ᱟᱨ ᱪᱟᱞᱟᱜ ᱠᱟᱱ ᱜᱮᱭᱟ ᱱᱤᱭᱟᱹ ᱱᱤᱛᱚ ᱫᱷᱟᱹᱵᱤᱜ ᱦᱚᱸ᱾ ᱟᱫᱚ ᱚᱱᱟ ᱫᱚ ᱮᱸ ᱪᱮᱜ ᱞᱤᱧ ᱞᱟᱹᱭᱟ ᱦᱳᱭ ᱦᱩᱭᱩᱜ ᱜᱮᱭᱟ ᱪᱮᱫᱟᱜ ᱥᱮ ᱡᱚᱛᱚ ᱦᱚᱲ ᱫᱚ ᱵᱟᱵᱚᱱ ᱢᱚᱱᱮᱭᱟ ᱚᱠᱚᱭ ᱫᱚ ᱢᱚᱱᱮᱭᱟᱭ ᱡᱮ ᱤᱧ ᱫᱚ ᱦᱟᱸᱜ ᱮᱸ ᱵᱟᱹᱲᱤᱜ ᱠᱟᱛᱮᱜ ᱜᱮ ᱤᱧ ᱫᱚ ᱮᱸ ᱯᱚᱭᱥᱟᱧ ᱨᱳᱡᱽᱜᱟᱨᱟ ᱟᱨ ᱵᱮᱥᱤᱨ ᱵᱷᱟᱜᱽ ᱜᱮ ᱱᱤᱭᱟᱹ ᱡᱩᱜᱽ ᱨᱮᱫᱚ ᱡᱷᱚᱛᱚ ᱦᱚᱲᱜᱮ ᱚᱱᱮ ᱯᱚᱭᱥᱟ ᱠᱷᱟᱹᱛᱤᱨ ᱛᱮᱜᱮ ᱟᱵᱚ ᱮᱸ ᱵᱟᱹᱲᱤᱡ ᱵᱚᱱ ᱠᱟᱹᱢᱤᱭᱫᱟ ᱡᱟᱛᱮ ᱡᱮᱢᱚᱱ ᱡᱟᱦᱟᱸ ᱵᱤᱱ ᱞᱟᱹᱭ ᱠᱮᱫᱟ ᱚᱱᱮ ᱵᱟᱝ ᱟᱭᱟᱜ ᱵᱟᱝ ᱮᱸ ᱟᱭᱟᱜ ᱨᱤ ᱤᱭᱟᱹ ᱵᱟᱹᱱᱩᱜ ᱛᱟᱭᱟ ᱡᱮ ᱟᱞᱤᱧᱟᱜ ᱯᱷᱳᱴᱳ ᱥᱮ ᱵᱷᱤᱰᱤᱭᱳ ᱡᱟᱦᱟᱱᱟᱜ ᱜᱮ ᱥᱳᱥᱟᱞ ᱢᱤᱰᱤᱭᱟ ᱨᱮ ᱛᱟᱦᱮᱱ ᱢᱟ᱾ ᱟᱹᱰᱤ ᱦᱚᱲ ᱜᱮᱠᱚ ᱪᱤᱱᱛᱟᱹᱭᱟ ᱡᱮ ᱟᱞᱤᱧ ᱫᱚ ᱥᱳᱥᱟᱞ ᱢᱤᱰᱤᱭᱟ ᱠᱷᱚᱱ ᱫᱚ ᱮᱸ ᱵᱟᱝ ᱮᱸ ᱯᱟᱭᱨᱮ ᱨᱮᱜᱮ ᱞᱤᱧ ᱛᱟᱦᱮᱱᱟ ᱡᱟᱛᱮ ᱟᱹᱞᱤᱧ ᱫᱚ ᱚᱝᱠᱟ ᱯᱳᱥ ᱵᱟᱲᱟ ᱠᱚ ᱯᱷᱮᱥᱵᱩᱠ ᱮᱸ ᱯᱷᱮᱥᱵᱩᱠ ᱤᱱᱥᱴᱟᱜᱨᱟᱢ ᱠᱚᱨᱮ ᱟᱞᱧᱭᱟᱜ ᱪᱷᱚᱵᱤ ᱥᱟᱶᱛᱮ ᱵᱷᱤᱰᱭᱳ ᱚᱱᱟ ᱠᱚᱫᱚ ᱟᱞᱚ ᱜᱮ ᱛᱟᱦᱮᱱ ᱢᱟ ᱚᱝᱠᱟ ᱟᱹᱰᱤ ᱦᱚᱲ ᱢᱮᱱᱟᱜ ᱠᱚᱣᱟ ᱾ ᱟᱫᱚ ᱮᱸ ᱚᱱᱠᱟ ᱮᱸ ᱠᱤᱪᱷᱩ ᱦᱚᱲ ᱢᱮᱱᱟᱜ ᱠᱚᱣᱟ ᱮᱸ ᱮᱸ ᱡᱟᱦᱟᱸᱭ ᱫᱚ ᱮᱸ ᱯᱚᱭᱥᱟ ᱞᱟᱹᱜᱤᱫ ᱮᱸ ᱪᱮᱜ ᱞᱤᱧ ᱞᱟᱹᱭᱟ ᱠᱷᱮᱯᱟ ᱜᱮᱭᱟ ᱠᱚ ᱢᱤᱫ ᱠᱟᱛᱷᱟ ᱫᱚ ᱞᱟᱹᱭ ᱞᱮᱠᱷᱟᱱ ᱫᱚᱠᱚ ᱩᱱᱠᱩ ᱮᱸ ᱪᱮᱜ ᱦᱚᱸ ᱵᱟᱝᱠᱚ ᱪᱤᱱᱛᱟᱹ ᱵᱟᱲᱟ ᱠᱟᱛᱮᱫ ᱮᱸ ᱟᱝᱠᱟᱱᱟᱜ ᱠᱟᱹᱢᱤ ᱠᱚ ᱠᱚᱨᱟᱣᱟ᱾
ᱦᱩᱸ ᱦᱩᱸ
ᱟᱸ ᱛᱟᱭᱚᱢ ᱛᱮ ᱟᱹᱰᱤ ᱚᱝᱠᱟ ᱧᱮᱞᱚᱜ ᱠᱟᱱᱟ ᱚᱱᱟ ᱩᱝᱠᱩᱣᱟᱜ ᱚᱱᱟ ᱥᱟᱶᱛᱮ ᱟᱨ ᱮᱴᱟᱜ ᱠᱤᱪᱷᱩ ᱦᱚᱸ ᱢᱟᱱᱮ ᱱᱮᱛᱟᱨ ᱫᱚᱞᱤᱧ ᱧᱮᱞᱫᱟ ᱯᱷᱮᱥᱵᱩᱠ ᱨᱮ ᱮᱢᱚᱱ ᱮᱸ ᱮᱢᱚᱱ ᱦᱮᱜ ᱟᱠᱟᱱᱟ ᱵᱷᱟᱜᱤ ᱡᱤᱱᱤᱥ ᱫᱚ ᱚᱸ ᱡᱟᱦᱟᱸ ᱛᱤᱱᱟᱹᱜ ᱢᱮᱱᱟᱜᱼᱟ ᱚᱱᱟ ᱠᱷᱚᱱ ᱵᱟᱹᱲᱤᱡ ᱡᱤᱱᱤ ᱟᱨᱚ ᱵᱟᱹᱲᱛᱤ ᱞᱮᱠᱟᱜ ᱜᱮ ᱪᱮᱫᱟᱜ ᱥᱮ ᱱᱤᱛᱚᱜ ᱯᱷᱮᱥᱵᱩᱠ ᱨᱮ ᱦᱮᱸ ᱦᱮᱸ ᱡᱟᱹᱥᱛᱤ ᱮᱸ ᱯᱚᱭᱥᱟ ᱧᱟᱢᱚᱜ ᱠᱟᱱᱟ ᱚᱝᱠᱟ ᱞᱤᱧ ᱟᱸᱡᱚᱢ ᱵᱟᱲᱟᱭᱫᱟ᱾ ᱛᱚ ᱚᱱᱟ ᱠᱷᱟᱹᱛᱤᱨ ᱛᱮ ᱮᱸ ᱡᱟᱦᱟᱸ ᱞᱮᱠᱟᱱᱟᱜ ᱯᱷᱳᱴᱳ ᱨᱮᱦᱚᱸ ᱮ ᱟᱭ ᱛᱮ ᱟᱨ ᱟᱛᱮᱜ ᱢᱟᱱᱮ ᱮᱢᱚᱱ ᱮᱢᱚᱱ ᱯᱷᱚᱴᱳ ᱢᱟᱱᱮ ᱡᱟᱦᱟᱸ ᱫᱚ ᱦᱮᱸᱻ ᱧᱮᱞ ᱞᱮᱠᱷᱟᱱ ᱫᱚ ᱞᱟᱹᱭ ᱵᱤᱱ ᱱᱚᱣᱟ ᱫᱚ ᱩᱱᱤᱭᱟᱜ ᱠᱟᱱᱟ ᱥᱮ ᱵᱟᱝ ᱠᱟᱱᱟ? ᱫᱚᱢᱮ ᱯᱷᱮᱸᱠ ᱟᱭᱰᱤ ᱜᱮᱠᱚ ᱵᱮᱱᱟᱣ ᱫᱟ, ᱵᱮᱱᱟᱣ ᱠᱟᱛᱮ ᱱᱚᱝᱠᱟᱱᱟᱜ ᱠᱚ ᱠᱟᱹᱢᱤᱭᱮᱫᱟ᱾ ᱟᱫᱚ ᱚᱱᱟ ᱜᱮ ᱪᱮᱫ ᱪᱚᱠᱚ ᱢᱚᱱᱮᱭᱮᱫᱟ ᱠᱤ ᱡᱟᱹᱱᱤ ᱟᱠᱚ ᱠᱚ ᱵᱟᱲᱟᱭᱟ᱾ ᱡᱮᱭᱟ ᱟᱹᱞᱤᱧ ᱫᱚ ᱱᱚᱝᱠᱟ ᱠᱟᱛᱮᱜ ᱜᱮ ᱯᱚᱭᱥᱟ ᱨᱳᱡᱽᱜᱟᱨ ᱦᱩᱭᱩᱜᱼᱟ, ᱵᱷᱟᱜᱤ ᱛᱤᱱᱟᱹᱜ ᱟᱵᱚᱣᱟᱜ ᱵᱷᱟᱹᱜᱤ ᱰᱟᱦᱟᱨ ᱢᱮᱱᱟᱜᱼᱟ᱾ ᱟᱠ ᱥᱮᱫ ᱪᱟᱞᱟᱣ ᱞᱮᱠᱷᱟᱱ ᱡᱷᱚᱛᱚ ᱦᱚᱲ ᱠᱚ ᱥᱟᱨᱦᱟᱣ ᱢᱮᱭᱟ, ᱱᱚᱣᱟ ᱫᱚ ᱛᱤᱥ ᱡᱩᱫᱤ ᱠᱚ ᱧᱟᱢ ᱢᱮᱭᱟ ᱦᱟᱸᱜ ᱟᱢᱫᱚ ᱥᱟᱨᱦᱟᱣ ᱢᱮᱭᱟ ᱠᱚ ᱠᱤ ᱵᱟᱝ ᱠᱚ ᱥᱟᱨᱦᱟᱣ ᱢᱮᱭᱟ ᱪᱮᱫᱟᱜ ᱥᱮ ᱟᱢ ᱫᱚ ᱦᱟᱸᱜ ᱚᱱᱠᱟ ᱜᱮ ᱠᱚ ᱵᱮᱵᱚᱥᱛᱟ ᱢᱮᱭᱟ᱾ ᱪᱮᱫ ᱚᱠᱚᱭᱟᱜ ᱢᱚᱱᱮ ᱚᱠᱟ ᱞᱮᱠᱟ ᱪᱟᱞᱟᱜ ᱠᱟᱱᱟ, ᱚᱱᱟ ᱫᱚ ᱪᱤᱠᱟᱹᱢ ᱵᱟᱲᱟᱭᱟ ᱦᱮᱸ ᱵᱟᱝ?
ᱦᱩᱸ
ᱦᱩᱸ ᱦᱩᱸ ᱦᱮᱸ ᱫᱚ ᱵᱟᱝ,
ᱛᱟᱦᱞᱮ ᱜᱚᱝᱠᱮ ᱟᱹᱵᱤᱱ ᱥᱮᱫ ᱠᱚᱫᱚ ᱢᱟᱱᱮ ᱪᱤᱞᱤ ᱠᱚᱠᱚ ᱪᱟᱥ ᱠᱚᱜᱮᱭᱟ ᱢᱟᱱᱮ ᱯᱚᱥᱩ ᱯᱟᱠᱷᱤ ᱠᱚ?
ᱯᱚᱥᱩ ᱯᱟᱠᱷᱤ ᱞᱮᱠᱟ ᱫᱚ ᱱᱚᱱᱛᱮ ᱫᱚ ᱪᱟᱥ ᱞᱮᱠᱟ ᱫᱚ ᱰᱟᱺᱝᱨᱤ ᱢᱮᱨᱚᱢ ᱵᱷᱤᱰᱤ ᱠᱟᱲᱟ
ᱚ ᱟᱪᱪᱷᱟ ᱟᱹᱵᱤᱱ ᱥᱮ ᱵᱷᱤᱰᱤ ᱠᱚᱠᱚ ᱪᱟᱥ ᱜᱮᱭᱟ ᱠᱟᱲᱟ ᱠᱚ ᱵᱷᱤᱰᱤ ᱠᱚ?
ᱦᱮᱸ ᱦᱮᱸ ᱦᱮᱸ ᱚᱱᱟ ᱠᱚ ᱪᱟᱥ ᱦᱩᱭᱩᱜ ᱜᱮᱭᱟ ᱱᱟᱜ᱾
ᱚ ᱟᱹᱞᱤᱧ ᱥᱮᱫ ᱫᱚ ᱵᱷᱤᱰᱤ ᱠᱚᱫᱚ ᱵᱟᱠᱚ ᱪᱟᱥ ᱠᱚ ᱜᱮᱭᱟ᱾
ᱚ ᱚᱱᱛᱮ ᱫᱚ ᱦᱟᱸᱜ ᱮ ᱪᱮᱫ ᱞᱮᱠᱟ ᱚᱠᱟ ᱥᱮᱫ ᱚᱠᱟᱞᱮᱠᱟ? ᱟᱞᱮ ᱥᱮᱫ ᱦᱚᱸ ᱯᱟᱹᱦᱤᱞ ᱧᱚᱜ ᱨᱮᱫᱚ ᱢᱟᱱᱮ ᱩᱱ ᱥᱩᱢᱚᱭ ᱫᱚ ᱦᱟᱸᱜ ᱠᱟᱹᱴᱤᱡ ᱰᱷᱮᱨ ᱜᱮᱠᱚ ᱪᱟᱥ ᱠᱚ ᱛᱟᱦᱮᱸᱫ᱾ ᱱᱮᱛᱟᱨ ᱫᱚ ᱦᱟᱸᱜ ᱵᱷᱤᱰᱤ ᱠᱚᱫᱚ ᱠᱚ ᱠᱚᱢ ᱠᱟᱜ ᱠᱚᱣᱟ᱾ ᱵᱷᱤᱰᱤ ᱨᱮ ᱪᱟᱥ ᱨᱮᱱᱟᱜ ᱟᱻ ᱞᱟᱵᱷ ᱦᱚᱸ ᱢᱮᱱᱟᱜᱼᱟ, ᱞᱚᱥ ᱦᱚᱸ ᱢᱮᱱᱟᱜᱼᱟ, ᱡᱚᱥ ᱞᱟᱵᱷ ᱫᱚ ᱟᱹᱰᱤ ᱮᱸ ᱛᱟᱲᱟ ᱛᱟᱲᱤ ᱠᱚ ᱯᱟᱨᱪᱟᱜᱼᱟ ᱟᱨ ᱞᱚᱥ ᱫᱚ ᱦᱩᱭᱩᱜ ᱠᱟᱱᱟ ᱱᱚᱜᱼᱚᱭ ᱥᱤᱛᱩᱝ ᱠᱚ ᱵᱟᱠᱚ ᱥᱟᱦᱟᱣ ᱫᱟᱲᱮᱭᱟᱜᱼᱟ, ᱥᱟᱶᱛᱮ ᱫᱚᱢᱮ ᱤᱭᱟᱹᱭ ᱦᱩᱭᱩᱜᱼᱟ, ᱢᱟᱱᱮ ᱚᱱᱠᱟ ᱥᱤᱛᱩᱝ ᱨᱮ ᱟᱲᱟᱜ ᱵᱟ ᱵᱟᱝ ᱜᱟᱱᱚᱜ ᱛᱟᱠᱚ ᱫᱚᱢᱮ ᱠᱚ ᱫᱟᱹᱲᱟ᱾ ᱥᱮᱛᱟᱜ ᱧᱚᱜ ᱨᱮ ᱟᱲᱟᱜ ᱠᱚ ᱦᱩᱭᱩᱜᱼᱟ᱾ ᱚᱱᱮ ᱥᱤᱛᱩᱝ ᱫᱤᱱ ᱥᱟᱶᱛᱮ ᱟᱨᱥ ᱥᱮᱸ ᱵᱷᱤᱲᱤ ᱨᱮᱫᱚ ᱢᱟᱱᱮ ᱟᱹᱞᱤᱧ ᱫᱚ ᱵᱟᱹᱧ ᱧᱮᱞ ᱠᱟᱜ ᱠᱚᱣᱟ ᱟᱠᱷᱨᱤᱧ ᱵᱟᱲᱟ ᱫᱚ᱾ ᱞᱟᱦᱟ ᱨᱮᱫᱚ ᱠᱚ ᱛᱟᱦᱮᱸ ᱛᱟᱦᱮᱸ ᱵᱟᱲᱟᱜ ᱠᱟᱱ ᱛᱟᱦᱮᱸ ᱜᱮᱭᱟ᱾ ᱱᱮᱛᱟᱨ ᱫᱚ ᱦᱟᱸᱜ ᱟᱨ ᱦᱟᱛᱟᱣ ᱠᱚᱦᱚᱸ ᱩᱱᱟᱹᱜ ᱴᱟᱜ ᱫᱚ ᱡᱟᱹᱱᱤᱡ ᱪᱚᱞ ᱵᱟᱹᱱᱩᱜᱼᱟ᱾ ᱠᱚᱢ ᱠᱚᱢ ᱧᱚᱜ ᱜᱮᱭᱟ ᱵᱷᱮᱲᱟ ᱵᱤᱥᱤ ᱫᱚ ᱵᱷᱮᱲᱟ ᱠᱚᱫᱚ ᱚᱱᱮ ᱚᱠᱟ ᱠᱚᱨᱮ ᱯᱩᱡᱟᱹ ᱠᱚᱨᱮ ᱠᱚ ᱮᱢᱟ ᱠᱚᱫᱚ, ᱵᱷᱤᱰᱤ ᱠᱚᱫᱚ ᱦᱟᱸᱜ ᱵᱟᱝᱞᱤᱧ ᱧᱮᱞ ᱵᱟᱲᱟ ᱟᱠᱟᱫ ᱠᱚᱣᱟ᱾ ᱟᱫᱚ ᱚᱱᱟ ᱛᱮ ᱩᱱᱟᱹᱜ ᱫᱚ ᱡᱟᱹᱱᱤᱡ ᱮᱱᱠᱷᱟᱱ ᱟᱥᱟ ᱠᱚᱨᱤ ᱵᱟᱝ ᱠᱚ ᱪᱟᱥ ᱵᱟᱲᱟᱭᱮᱫ ᱠᱚᱣᱟ ᱦᱟᱸᱜ᱾ ᱟᱫᱚ ᱚᱱᱟ ᱫᱚ ᱵᱟᱲᱟᱭ ᱵᱟᱹᱱᱩᱜᱼᱟ ᱪᱮᱫ ᱠᱷᱟᱹᱛᱤᱨ ᱛᱮ ᱵᱟᱠᱚ ᱪᱟᱥᱮᱫ ᱠᱚᱣᱟ ᱱᱮᱛᱟᱨ ᱫᱚ? ᱵᱟᱠᱷᱟᱱ ᱞᱟᱦᱟ ᱛᱮᱫᱚ ᱦᱟᱸᱜ, ᱟᱞᱮ ᱠᱚᱜᱮᱞᱮ ᱪᱟᱥ ᱵᱟᱲᱟᱭᱮᱫ ᱠᱚ ᱛᱟᱦᱮᱸᱱᱟ᱾ ᱟᱫᱚ ᱚᱱᱟᱫᱚ ᱦᱟᱱᱮ ᱤᱧ ᱫᱟᱹᱫᱩ ᱛᱟᱠᱚ ᱥᱳᱢᱚᱭ ᱨᱮ, ᱟᱫᱚ ᱱᱤᱛᱚᱜ ᱫᱚ ᱵᱟᱝ ᱵᱟᱝ ᱪᱟᱥ ᱵᱟᱲᱟ ᱦᱩᱭᱩᱜ ᱜᱮᱭᱟ᱾ ᱱᱤᱛᱚᱜ ᱫᱚ ᱢᱮᱨᱚᱢ ᱠᱚ ᱢᱮᱱᱟᱜ ᱠᱚᱣᱟ᱾
ᱚ
ᱦᱳᱭ ᱦᱳᱭ
ᱟᱹᱞᱤᱧ ᱥᱮᱫ ᱦᱚᱸ ᱱᱚᱛᱮ, ᱚᱱᱟ ᱵᱷᱤᱰᱤ ᱟᱨ ᱠᱟᱰᱟ ᱠᱚᱫᱚ ᱵᱟᱠᱚ ᱪᱟᱥ ᱠᱚ ᱜᱮᱭᱟ᱾ ᱩᱱᱛᱮᱨᱮᱞᱤᱧ ᱟᱸᱡᱚᱢ ᱠᱟᱜ ᱠᱚᱣᱟ ᱢᱟᱱᱮ ᱵᱟᱵᱟ ᱠᱟᱠᱟ ᱠᱚᱞᱤᱧ ᱟᱸᱡᱚᱢ ᱟᱠᱟᱫ ᱠᱚᱣᱟ ᱠᱚᱣᱟ ᱟᱨᱠᱤ ᱟᱞᱮᱨᱮᱱ ᱫᱚ ᱠᱟᱹᱴᱤᱡ ᱵᱤᱥᱤ ᱜᱮ ᱠᱟᱰᱟ ᱠᱚᱠᱚ ᱛᱟᱦᱮᱸ ᱠᱟᱱᱟ, ᱵᱤᱴᱠᱤᱞ ᱠᱚᱠᱚ ᱛᱟᱦᱮᱸ ᱠᱟᱱᱟ, ᱩᱱᱠᱩ ᱪᱮᱛᱟᱱ ᱨᱮ ᱫᱤᱡ ᱠᱟᱛᱮ ᱜᱚᱴᱟ ᱞᱮ ᱟᱹᱪᱩᱨᱚᱜ ᱛᱤᱜᱼᱟ᱾ ᱟᱸᱡᱚᱢ ᱠᱟᱜ ᱯᱮ
ᱦᱮᱸ ᱦᱮᱸ ᱦᱮᱸ ᱦᱮᱸ ᱟᱹᱞᱤᱧ ᱦᱚᱸ ᱚᱱᱟ ᱠᱟᱛᱷᱟ ᱫᱚᱞᱤᱧ ᱟᱸᱡᱚᱢ ᱠᱟᱜ ᱠᱚ ᱛᱟᱦᱮᱸᱫ ᱜᱮᱭᱟ᱾ ᱡᱟᱦᱟᱸᱭ ᱠᱚ ᱚᱱᱟ ᱠᱟᱰᱟ ᱠᱚ ᱡᱟᱦᱟᱸᱭ ᱠᱚ ᱛᱟᱦᱮᱸ ᱠᱟᱱᱟ᱾ ᱰᱟᱝᱨᱤ ᱨᱮᱫᱚ ᱵᱟᱝ ᱠᱟᱰᱟ ᱨᱮ ᱩᱱᱠᱩ ᱫᱚ ᱮᱸ ᱠᱟᱰᱟ ᱫᱚ ᱥᱮ ᱪᱮᱫ ᱮᱸ ᱟᱭᱩᱵ ᱵᱮᱲᱟ ᱜᱮᱠᱚ ᱵᱤᱥᱤ ᱠᱚ ᱟᱹᱛᱤᱧᱟ ᱥᱮ ᱟᱹᱭᱩᱵ ᱵᱮᱲᱟ ᱜᱮᱠᱚ ᱟᱲᱟᱜ ᱠᱚ ᱛᱟᱦᱮᱸᱜᱼᱟ᱾ ᱦᱩᱸ ᱦᱩᱸ
ᱟᱫᱚ ᱵᱟᱹᱞᱤᱧ ᱵᱟᱲᱟᱭ ᱛᱟᱦᱮᱸᱜᱼᱟ ᱟᱨᱠᱤ᱾
ᱦᱳᱭ ᱦᱳᱭ ᱦᱳᱭ ᱦᱳᱭ, ᱩᱱᱠᱩ ᱫᱚ ᱦᱟᱸᱜ ᱟᱸ ᱥᱤᱥᱤᱨ ᱫᱚ ᱦᱟᱸᱜ ᱱᱤᱛᱚᱜ ᱟᱹᱭᱩ ᱟᱹᱭᱩᱵ ᱥᱚᱢᱚᱭ ᱡᱚᱨᱚᱜ ᱟᱛᱚ᱾ ᱛᱚ ᱟᱫᱚ ᱥᱤᱥᱤᱨ ᱛᱮ ᱦᱟᱸᱜ ᱜᱷᱟᱸᱥ ᱠᱚᱫᱚ ᱮᱸᱻ ᱛᱩᱞᱩᱜᱼᱟ, ᱛᱚ ᱚᱱᱟ ᱨᱮᱜᱮ ᱵᱮᱥᱤ ᱠᱚ ᱟᱸᱻ ᱟᱹᱛᱤᱧᱟ᱾ ᱚᱱᱟᱛᱮ ᱟᱹᱭᱩᱵ ᱵᱮᱲᱟ ᱠᱚ ᱟᱲᱟᱜ ᱠᱚ ᱛᱟᱦᱮᱸᱜᱼᱟ᱾
ᱦᱳᱸᱭ ᱦᱮᱸ
ᱛᱟᱦᱞᱮ ᱟᱹᱵᱤᱱ ᱫᱚ ᱥᱤᱢ ᱠᱚᱫᱚ ᱵᱟᱹᱵᱤᱱ ᱟᱹᱥᱩᱞ ᱠᱚᱜᱮᱭᱟ᱾
ᱟᱨ ᱥᱤᱢ ᱫᱚ ᱚᱱᱟ ᱟᱹᱥᱩᱞ ᱵᱟᱝ ᱦᱩᱭᱩᱜ
ᱥᱟᱹᱠᱨᱤ ᱫᱟᱠᱟ ᱡᱚᱢ ᱞᱟᱹᱜᱤᱫ ᱵᱚᱱ ᱫᱚᱦᱚ ᱠᱟᱠᱚ ᱥᱤᱢ ᱠᱚ ᱥᱟᱯᱲᱟᱣ ᱟ᱾
ᱦᱮᱸ
ᱟᱹᱞᱤᱧ ᱫᱚ ᱚᱱᱟ ᱞᱟᱹᱜᱤᱫ ᱜᱮᱞᱤᱧ ᱟᱹᱥᱩᱞ ᱠᱟᱫ ᱠᱚᱣᱟ᱾ ᱵᱷᱟᱜᱤ ᱧᱚᱜ ᱥᱟᱺᱰᱤ ᱠᱚᱠᱚ ᱦᱩᱭ ᱞᱮᱠᱷᱟᱱ ᱫᱚ ᱛᱩᱯᱩᱜ ᱠᱚ ᱞᱟᱜᱟᱣ ᱠᱚ ᱦᱩᱭᱩᱜ ᱜᱮᱭᱟ, ᱟᱹᱵᱤᱱ ᱪᱮᱫ ᱫᱚ ᱛᱟᱦᱚᱞᱮ ᱛᱩᱯᱩᱫ ᱠᱚ ᱦᱩᱭᱩᱜ ᱜᱮᱭᱟ ᱥᱮ ᱵᱟᱝ?
ᱦᱮᱸ ᱛᱩᱯᱩᱜ ᱠᱚ ᱦᱩᱭᱩᱜ ᱜᱮᱭᱟ ᱮᱠᱫᱚᱢ ᱛᱩᱯᱩᱩᱜ ᱠᱚ ᱦᱩᱭᱩᱜ ᱜᱮᱭᱟ ᱛᱩᱯᱩᱜ ᱟᱭᱢᱟ ᱥᱤᱢ ᱠᱚ ᱛᱟᱸᱦᱮ ᱵᱟᱲᱟ ᱞᱮᱠᱷᱟᱱ ᱫᱚ ᱴᱷᱤᱠᱜᱮᱭᱟ᱾ ᱟᱨ ᱵᱟᱠᱷᱟᱱ ᱫᱚ ᱱᱮᱛᱟᱨ ᱧᱮᱞᱫᱟ ᱫᱚᱢᱮ ᱨᱳᱜᱽ ᱦᱩᱭᱩᱜ ᱠᱟᱱᱟ᱾ ᱟᱻᱟᱻ ᱥᱤᱢ ᱠᱟ ᱜᱚᱡ ᱪᱟᱵᱟᱜ ᱠᱟᱱᱟ᱾ ᱠᱟᱱᱟ ᱱᱤᱭᱟᱹ ᱵᱟᱨ ᱦᱚᱸ ᱟᱹᱞᱤᱧ ᱚᱱᱠᱟ ᱞᱤᱧ ᱫᱚᱦᱚ ᱞᱮᱫᱮ ᱛᱟᱦᱮᱸᱼᱟ ᱢᱤᱫᱴᱟᱝ ᱛᱩᱯᱩᱜ ᱞᱟᱹᱜᱤᱫ ᱜᱮ᱾ ᱟᱫᱚ ᱮᱢᱚᱱ ᱨᱳᱜᱽ ᱦᱮᱡ ᱮᱱᱟ ᱨᱳᱜ ᱠᱟᱛᱮ
ᱟᱹᱞᱤᱧ ᱥᱮᱫ ᱦᱚᱸ ᱟᱹᱰᱤ ᱢᱟᱱᱮ ᱟᱹᱞᱤᱧᱤᱡ ᱦᱚᱸ ᱢᱤᱫᱴᱟᱝ ᱟᱹᱰᱤ ᱵᱷᱟᱜᱮ ᱧᱚᱜ ᱥᱟᱺᱰᱤ ᱜᱮ ᱛᱟᱦᱮᱸ ᱠᱟᱱᱟᱭ ᱟᱫᱚ ᱚᱱᱠᱟ ᱨᱳᱜᱽ ᱦᱮᱡ ᱮᱱᱟ᱾
ᱦᱳᱭ ᱦᱳᱭ ᱨᱳᱜᱽ ᱠᱚ
ᱫᱚ ᱜᱚᱡ ᱱᱟᱭ᱾
ᱦᱳᱭ ᱚᱱᱠᱟ ᱜᱮ ᱟᱨ ᱠᱟᱹᱴᱤᱡ ᱫᱩᱠ ᱦᱩᱭᱩᱜ ᱠᱟᱱᱟ ᱟᱫᱚ ᱚᱱᱟ ᱜᱮ ᱪᱮᱫ᱾